ᱦᱮᱞᱳ
ᱦᱩᱸ
ᱦᱮᱸ ᱨᱚᱲ ᱮᱢ ᱟᱡᱚᱢᱫᱟ
ᱦᱮᱸ ᱟᱡᱚᱢᱚᱜ ᱠᱟᱱᱟ
ᱦᱸ ᱪ ᱮᱢ ᱪᱤᱠᱟᱭᱫᱟ
ᱟᱨ ᱪᱮᱫ ᱵᱟᱝ ᱵᱟᱹᱫ ᱥᱮᱡ ᱠᱷᱚᱱᱟᱜ ᱤᱧ ᱨᱩᱭᱟᱹᱲ ᱦᱮᱡ ᱮᱱᱟ᱾
ᱵᱟᱹᱫᱥᱮᱫ ᱫᱚ ᱪᱮᱫ ᱠᱷᱮᱞ ᱧᱮᱞ ᱮᱢ ᱪᱟᱣ ᱞᱮᱱᱟ ᱫᱟᱜ ᱠᱚ ᱛᱤᱱᱟᱹᱜ ᱛᱚᱸᱵᱟᱣ ᱠᱟᱱᱟ?
ᱛᱮᱦᱮᱧ ᱫᱚ ᱦᱟᱸᱜ
ᱥᱮ ᱥᱮ ᱨᱚᱠᱚᱡ ᱜᱷᱚᱸᱜᱟ ᱠᱚ ᱧᱟᱢᱚᱜ ᱠᱟᱱᱟ?
ᱦᱮᱸ ᱚᱱᱟ ᱦᱚᱸ ᱚᱱᱟ ᱢᱟᱱᱮ ᱵᱟᱹᱫᱽ ᱧᱮᱞᱤᱧ ᱪᱟᱞᱟᱣ ᱞᱮᱱᱟ
ᱚ ᱟᱞᱮ ᱥᱮᱱᱟᱜ ᱵᱟᱹᱫᱽ ᱠᱷᱮᱛ ᱨᱮ ᱫᱚ ᱨᱚᱠᱚᱡ ᱜᱷᱚᱸᱜᱟ
ᱪᱮᱫ ᱮᱢ ᱞᱟᱹᱭ ᱠᱮᱫᱟ?
ᱞᱟᱹᱫᱟᱹᱧ ᱛᱟᱦᱞᱮ ᱪᱮᱫᱟᱜ ᱱᱩᱠᱩ ᱪᱮᱫᱟᱜ ᱵᱟᱠᱚ ᱧᱮᱞᱚᱜ ᱠᱟᱱᱟ ᱨᱚᱠᱚᱡ ᱜᱷᱚᱸᱜᱟ ᱠᱚ ᱠᱷᱮᱛ ᱠᱚᱨᱮᱜ ᱩᱱᱠᱩ
ᱧᱮᱞ ᱫᱚᱠᱚ ᱧᱮᱞᱚᱜ ᱠᱟᱱᱟ ᱢᱟᱱᱮ ᱞᱟᱦᱟᱛᱮ ᱞᱮᱠᱟ ᱟᱢᱫᱟ ᱫᱚ ᱵᱟᱝ ᱱᱮᱛᱟᱨ ᱫᱚ ᱟᱹᱰᱤ ᱠᱚᱢ᱾ ᱟᱨᱠᱤ ᱟᱫ ᱛᱩᱫ
ᱦᱮᱸ ᱱᱩᱠᱩ ᱟᱫ ᱦᱚᱪᱚ ᱥᱮ ᱠᱚ ᱨᱮᱱᱟᱜ ᱠᱟᱨᱚᱱ ᱢᱟ ᱞᱟᱹᱭ ᱢᱮᱥᱮ?
ᱠᱟᱨᱚᱱ ᱫᱚ ᱦᱟᱸᱜ ᱦᱩᱭᱩᱜ ᱠᱟᱱᱟ ᱡᱮ ᱱᱮᱛᱟᱨ ᱢᱟ ᱡᱟᱹᱥᱛᱤ ᱢᱟᱱᱮ ᱯᱷᱚᱞᱚᱱ ᱧᱟᱢ ᱞᱟᱹᱜᱤᱫ ᱛᱮ ᱟᱵᱚ ᱪᱟᱹᱥᱤ ᱠᱚ ᱫᱚ ᱨᱟᱥᱟᱭᱚᱱᱤᱠ ᱥᱟᱨ ᱡᱟᱹᱥᱛᱤ ᱵᱚᱱ ᱵᱮᱵᱚ ᱦᱟᱨᱮᱜᱼᱟ ᱚᱱᱟ ᱥᱟᱶᱛᱮ ᱚᱱᱟ ᱟᱭᱢᱟ ᱞᱮᱠᱟᱱᱟᱜ ᱵᱤᱥ
ᱚᱸ
ᱯᱟᱞᱮᱜ ᱚᱱᱟ ᱠᱚ ᱫᱚ ᱩᱱᱠᱩ ᱥᱟᱦᱟᱣ ᱵᱟᱝ ᱵᱟᱝ ᱠᱚ ᱢᱚᱱᱮᱭᱟᱜ ᱠᱟᱱᱟ ᱚᱱᱟ ᱛᱮ ᱜᱩᱡᱩᱜ ᱠᱟᱱᱟ ᱡᱩᱫᱤ ᱠᱚ ᱜᱩᱡᱩᱜᱼᱟ ᱛᱟᱦᱞᱮ ᱟᱵᱚ ᱦᱟᱯᱮᱱ ᱫᱤᱱ ᱧᱟᱢ ᱠᱚᱣᱟ ᱵᱚᱱ ᱪᱤᱠᱟᱹ ᱛᱮ ᱢᱟᱱᱮ ᱚᱱᱠᱟ ᱠᱟᱱᱟ, ᱩᱱᱠᱩ ᱵᱚᱝᱥᱚ ᱵᱟᱠᱚ ᱵᱤᱥᱛᱟᱨ ᱞᱮ ᱠᱷᱟᱱ ᱟᱵᱚ ᱢᱟ ᱵᱟᱵᱚᱱ ᱧᱟᱢ ᱠᱚᱣᱟ ᱥᱮ᱾
ᱟᱪᱪᱷᱟ ᱡᱟᱸᱦᱟᱭ ᱫᱚ
ᱛᱟᱦᱞᱮ ᱚᱱᱟ ᱠᱷᱟᱹᱛᱤᱨ ᱛᱮ ᱱᱤᱛᱚᱜ ᱫᱚ ᱨᱚᱠᱚᱡᱼᱟ ᱦᱟᱠᱩ ᱩᱱᱠᱩ ᱫᱚ ᱦᱟᱸᱜ ᱵᱟᱝᱠᱚ ᱫᱤᱥᱟᱹᱜ ᱠᱟᱱᱟ᱾
ᱚ ᱡᱟᱦᱟᱸ ᱫᱚ ᱱᱤᱛᱚᱜ ᱟᱫ ᱪᱟᱵᱟ ᱥᱟᱲ ᱟᱫ ᱯᱮᱭᱟ ᱵᱟᱝ?
ᱦᱳᱭ,
ᱟᱪᱪᱷᱟ ᱦᱮᱸ ᱛᱚ ᱛᱟᱦᱞᱮ ᱟᱨ ᱪᱮᱫ ᱠᱚ ᱞᱟᱹᱭᱟ ᱡᱟᱸᱦᱟ ᱛᱮ ᱡᱮᱢᱚᱱ ᱟᱨ ᱢᱟᱱᱮ ᱡᱷᱚᱛᱚ ᱡᱤᱱᱤᱥ ᱨᱮᱭᱟᱜ ᱜᱮ ᱱᱚᱝ ᱠᱟ ᱠᱟᱱᱟ ᱟᱫᱚ ᱱᱤᱛᱚᱜ ᱡᱚ ᱵᱤᱞᱤ ᱠᱚ ᱟᱵᱚ ᱟᱛᱩ ᱫᱤᱥᱚᱢ ᱨᱮ ᱥᱮ ᱚᱲᱟᱜ ᱠᱚᱨᱮᱜ ᱜᱮ ᱪᱮᱫ ᱠᱚ ᱛᱟᱦᱮᱱ ᱜᱮᱭᱟ ᱡᱚ ᱵᱤᱞᱤ ᱠᱚ ᱡᱚᱢ ᱜᱟᱱᱚᱜᱼᱟ ᱡᱟᱦᱟᱸ ᱫᱚ ᱚᱱᱟ ᱤᱥᱤ ᱵᱟᱝ ᱡᱚᱢᱟᱣ ᱟᱱᱠᱟᱱᱟ,
ᱚᱱᱠᱟ ᱦᱟᱸᱜ ᱪᱤᱱᱦᱟᱹᱣ ᱵᱟᱹᱱᱩᱜ ᱠᱟᱫᱟ᱾ ᱡᱮᱢᱚᱱ, ᱩᱸ ᱟᱥᱟᱲ ᱵᱚᱸᱜᱟ ᱛᱟᱦᱮᱸ ᱠᱟᱱᱟ ᱩᱞ ᱟᱨ ᱠᱟᱱᱴᱷᱟᱲ ᱡᱟᱦᱟᱸ ᱫᱚ ᱩᱱᱠᱩ ᱢᱟᱱᱮ ᱥᱟᱨ ᱦᱚᱸ ᱵᱚᱱ ᱮᱢᱟᱜ ᱛᱟᱦᱮᱸᱜᱼᱟ᱾
ᱦᱮᱸ ᱦᱮᱸ᱾
ᱥᱮ ᱚᱱᱮ ᱚᱱᱠᱟᱱᱟᱜ ᱡᱟᱦᱟᱱᱟᱜ ᱨᱟᱥᱟᱭᱱᱤᱠ ᱵᱟᱵᱚᱱ ᱵᱮᱵᱚᱦᱟᱨᱮᱫ ᱛᱟᱦᱮᱸᱜᱼᱟ ᱛᱟᱯᱚᱨᱮ ᱟᱨ ᱟᱴᱟᱝ ᱯᱤᱯᱟᱹ
ᱦᱮᱸ
ᱡᱮᱢᱚᱱ ᱞᱚᱣᱟ ᱠᱚ ᱦᱚᱸ ᱠᱚ ᱡᱚᱢ ᱜᱮᱭᱟ ᱟᱹᱰᱤ ᱦᱚᱲ ᱜᱮ ᱾
ᱚ, ᱦᱮᱸ
ᱟᱵᱟᱨ ᱛᱤᱨᱤᱞ, ᱛᱟᱨᱚᱵ, ᱵᱤᱨ ᱫᱤᱥᱚᱢ ᱨᱮᱱ ᱦᱚᱲ ᱠᱚ ᱫᱚ ᱦᱟᱸᱜ ᱡᱟᱦᱟᱸ ᱫᱚ ᱵᱟᱝ ᱠᱚ ᱥᱟᱨᱟᱜᱼᱟ᱾
ᱟᱪᱪᱷᱟ ᱟᱪᱪᱷᱟ,
ᱠᱷᱟᱸᱪᱤ ᱠᱚ ᱦᱤᱡᱩᱜ ᱛᱟᱸᱦᱮᱜ
ᱟᱪᱪᱷᱟ ᱦᱮᱸ ᱛᱚ
ᱵᱷᱚᱱᱰᱨᱩ ᱠᱚᱦᱚᱸ ᱟᱨ ᱡᱮᱢᱚᱱ ᱦᱚᱜ-ᱚᱭ ᱛᱚ ᱦᱟᱸᱜ ᱠᱷᱤᱡᱩᱨ ᱫᱚ ᱵᱤᱞᱤ ᱪᱟᱵᱟᱭᱮᱱᱟ ᱾ ᱟᱨᱚ ᱦᱟᱸᱜ ᱦᱚᱸᱜᱼᱚᱭ ᱛᱟᱞᱮ ᱠᱚ ᱵᱤᱞᱤᱜᱼᱟ, ᱦᱟᱸᱜ ᱵᱷᱟᱫᱽᱨ ᱵᱚᱸᱜᱟ ᱛᱮᱜᱮ
ᱚ
ᱚᱱᱟ ᱠᱚᱨᱮ ᱫᱚ ᱟᱵᱚ ᱥᱟᱨ ᱦᱚᱸ ᱵᱟᱵᱚᱱ ᱮᱢᱟᱜᱼᱟ ᱟᱨ ᱡᱚᱛᱚᱱ ᱦᱚᱸ ᱵᱟᱵᱚᱱ ᱡᱚᱛᱚᱱ-ᱟ ᱫᱟᱨᱮ ᱠᱚᱫᱚ ᱥᱤᱨᱡᱚᱱᱤ ᱥᱤᱨᱤᱡᱛᱮᱫ ᱦᱩᱭ ᱠᱟᱱᱟ ᱟᱢᱟᱜ ᱥᱚᱡᱚᱱᱟᱜ ᱛᱮᱜᱮ ᱵᱚᱞᱮ ᱦᱟᱨᱟ-ᱵᱩᱨᱩ-ᱟ ᱡᱚ ᱵᱮᱞᱮᱼᱟ
ᱚ ᱟᱫᱚ ᱱᱚᱣᱟ ᱠᱚ ᱧᱮᱞ ᱢᱮ ᱫᱤᱱ ᱫᱤᱱ ᱛᱮ ᱢᱟᱱᱮ ᱱᱤᱵᱷᱩᱡ ᱪᱟᱵᱟᱜ ᱠᱟᱱᱟ ᱱᱚᱣᱟ ᱱᱤᱵᱷᱩᱡ ᱠᱚᱨᱮᱱᱟᱜ ᱠᱟᱨᱚᱱ ᱥᱮ ᱚᱡᱚᱜᱚ ᱛᱟᱦᱚᱞᱮ ᱩᱱᱫᱚ ᱚᱱᱟᱜᱮ ᱡᱟᱦᱟᱸ ᱫᱚ ᱡᱮᱢᱚᱱ ᱪᱮᱫ ᱠᱟᱱᱟ ᱚᱱᱟ ᱠᱟᱨᱚᱱ ᱡᱮᱢᱚᱱ ᱱᱚᱣᱟ ᱠᱚ ᱡᱮᱢᱚᱱ ᱩᱱᱟᱹᱜ ᱴᱟ ᱵᱟᱝ ᱧᱮᱞᱚᱜ ᱠᱟᱱᱟ ᱡᱤᱵᱚᱱ ᱨᱮ ᱵᱟᱹᱨᱩ ᱵᱤᱞᱤ ᱛᱟᱯᱚᱨᱮ ᱸᱰᱮ ᱠᱩᱫ ᱵᱤᱞᱤ ᱛᱟᱯᱚᱨᱮ ᱱᱚᱸᱰᱮ ᱯᱤᱭᱟᱨᱤ ᱚᱱᱟ ᱠᱚ ᱵᱟᱝ ᱧᱮᱞᱚᱜ ᱥᱮ ᱱᱚᱣᱟ ᱠᱚᱨᱮᱱᱟᱜ ᱵᱟᱝ ᱧᱮᱞ ᱨᱮᱭᱟᱜ ᱠᱟᱨᱚᱱ ᱥᱮ ᱚᱱᱟ ᱫᱟᱨᱮ ᱜᱮᱵᱚᱱ ᱢᱟᱜ ᱜᱤᱰᱤ ᱠᱟᱜ ᱠᱟᱱᱟ ᱥᱮ ᱤᱱᱟᱹ ᱠᱟᱨᱚᱱ ᱛᱮᱫ ᱚᱱᱟ ᱫᱟᱨᱮ ᱠᱚ ᱜᱮ ᱵᱟᱵᱚᱱ ᱫᱚᱦᱚᱭᱮᱫᱟ
ᱦᱳᱭ ᱦᱳᱭ ᱢᱮᱱᱮ ᱢᱟᱜ ᱠᱟᱛᱮᱫ ᱜᱮ ᱦᱟᱸᱜ ᱵᱟᱝ ᱫᱤᱥᱟᱹᱜ ᱠᱟᱱᱟ ᱱᱚᱣᱟ ᱠᱚ ᱫᱟᱨᱮ ᱠᱚᱫᱚ ᱦᱟᱸᱜ
ᱟᱨ ᱱᱚᱶᱟ ᱠᱚ ᱫᱟᱨᱮ ᱠᱚ ᱵᱟᱝ ᱫᱤᱥᱟᱹᱜ ᱠᱟᱱ ᱛᱮᱜᱮ ᱪᱮᱸᱬᱮ ᱪᱩᱵᱤ ᱫᱚ ᱵᱟᱹᱱᱩᱜ ᱠᱚᱣᱟ
ᱦᱮᱸ ᱦᱮᱸ ᱦᱮ ᱚᱱᱟ ᱠᱚᱢ ᱤᱫᱤᱜ ᱠᱟᱱᱟ ᱥᱮ ᱟᱨ ᱵᱟᱝ ᱛᱟᱦᱮᱱ ᱠᱟᱱᱟ
ᱦᱳᱭ ᱦᱳᱭ
ᱦᱳᱭ ᱛᱮᱦᱮᱧ ᱫᱚ ᱛᱟᱦᱚᱞᱮ ᱪᱮᱫ ᱠᱚ ᱞᱟᱹᱭᱟ ᱤᱭᱟᱹ ᱤᱫᱤ ᱠᱟᱛᱮ ᱠᱤᱪᱷᱩ ᱞᱟᱝ ᱨᱚᱯᱚᱲᱟ ᱦᱮᱸᱥᱮ ᱡᱟᱦᱟᱸ ᱫᱚ ᱱᱚᱜᱼᱚᱭ ᱡᱮ ᱟᱵᱚ ᱵᱚᱱ ᱢᱟᱹᱱᱢᱤ ᱨᱮᱭᱟᱜ ᱥᱤᱨᱡᱚᱱ ᱴᱟ ᱚᱠᱟ ᱞᱮᱠᱟᱨᱮ ᱦᱩᱭ ᱞᱮᱱᱟ ᱠᱟᱹᱴᱤᱡ ᱚᱱᱟ ᱵᱟᱨᱮ ᱛᱮᱜᱮ ᱠᱤᱪᱷᱩ ᱞᱟᱝ ᱨᱚᱯᱚᱲᱟ ᱛᱟᱦᱚᱞᱮ ᱢᱟᱥᱮ ᱞᱟᱹᱭ ᱛᱟᱞᱟᱝ ᱢᱮ ᱢᱟᱱᱢᱤᱭᱟᱜ ᱥᱤᱨᱤᱡᱚᱱ ᱫᱚ ᱚᱠᱟ ᱠᱷᱚᱱᱟᱜ ᱦᱩᱭ ᱞᱮᱱᱟ ᱥᱮ ᱪᱮᱫ ᱪᱮᱫ ᱠᱷᱚᱱᱟᱜ ᱥᱤᱨᱡᱚᱱ ᱞᱮᱱ ᱛᱟᱵᱚᱱᱟ ᱟᱵᱚᱣᱟᱜ ᱡᱟᱱᱟᱢ
ᱤᱧ ᱦᱚᱸ ᱦᱟᱸᱜ ᱩᱱᱟᱹᱜ ᱴᱷᱤᱠ ᱫᱚ ᱵᱟᱹᱧ ᱵᱟᱲᱟᱭᱟ ᱢᱮᱱᱠᱷᱟᱱ ᱡᱟᱦᱟᱸᱛᱤᱱᱟᱹᱜ ᱜᱚᱲᱚᱢ ᱦᱟᱲᱟᱢ ᱜᱚᱲᱚᱢ ᱵᱩᱲᱦᱤ ᱛᱟᱠᱚᱣᱟᱜ ᱢᱚᱪᱟ ᱠᱷᱚᱱᱟᱜ ᱤᱧ ᱟᱸᱡᱚᱢ ᱠᱟᱜᱼᱟ ᱥᱮ ᱠᱟᱨᱟᱢ ᱵᱤᱱᱛᱤ ᱥᱮ ᱵᱷᱟᱱᱰᱟ ᱵᱤᱱᱛᱤ ᱚᱱᱟ ᱠᱷᱚᱱᱟᱜ ᱤᱧ ᱟᱸᱡᱚᱢ ᱟᱠᱟᱫᱟ ᱡᱮ ᱞᱟᱹᱭᱟ ᱠᱚ ᱵᱟᱝᱢᱟ ᱥᱮᱫᱟᱭ ᱫᱚ ᱟᱵᱚ ᱫᱷᱟᱹᱨᱛᱤ ᱯᱩ ᱛᱚ ᱢᱟᱱᱮ ᱫᱟᱜ ᱜᱮ ᱛᱟᱦᱮᱸ ᱠᱟᱱᱟ ᱡᱟᱦᱟᱸ ᱥᱮᱫ ᱜᱮᱢ ᱠᱚᱭᱚᱜ ᱫᱟᱜ ᱟᱨ ᱫᱟᱜ ᱞᱮ ᱞᱮᱸᱜᱮ ᱦᱟᱜ ᱫᱟᱜ ᱜᱮ ᱛᱟᱦᱞᱮ ᱩᱱ ᱚᱠᱛᱚ ᱡᱟᱦᱟᱸᱭ ᱯᱤᱞᱪᱩ ᱦᱟᱲᱟᱢ ᱵᱚᱱ ᱢᱮᱛᱟᱣᱟᱭᱟ ᱥᱮ ᱞᱤᱴᱟᱹ ᱜᱚᱰᱮᱛ ᱵᱚᱱ ᱢᱮᱛᱟᱣᱟᱭᱟ ᱥᱮ ᱴᱷᱟᱹᱠᱩᱨ ᱵᱚᱱ ᱢᱮᱛ ᱛᱟᱦᱮᱸᱭᱟ ᱦᱟᱸᱜ ᱩᱱᱤ ᱡᱚᱠᱷᱚᱱ ᱱᱚᱶᱟ ᱫᱷᱟᱹᱨᱛᱤ ᱯᱚᱨᱤ ᱢᱟᱱᱮ ᱫᱟᱜ ᱟᱨ ᱫᱟᱜ ᱧᱮᱞ ᱠᱮᱫ ᱩᱱ ᱥᱚᱢᱚᱭ ᱩᱱᱤ ᱢᱤᱫᱴᱟᱝ ᱦᱩᱫᱤᱥ ᱦᱮᱜ ᱟᱫᱮᱭᱟ ᱡᱮ ᱱᱚᱶᱟ ᱫᱷᱟᱹᱨᱛᱤ ᱯᱩᱨᱤ ᱨᱮ ᱢᱟᱱᱮ ᱢᱟᱹᱱᱢᱤ ᱠᱚ ᱥᱤᱨᱡᱚᱱ ᱞᱮᱠᱷᱟᱱ ᱱᱟᱯᱟᱭ ᱠᱚᱜᱼᱟ ᱟᱨ ᱦᱚᱳᱭᱛᱳ ᱱᱩᱠᱩ ᱫᱟᱨᱟᱭ ᱛᱮ ᱟᱞᱮ ᱵᱚᱸᱜᱟ ᱵᱩᱨᱩ ᱫᱚ ᱫᱮᱵᱟ ᱥᱮᱵᱟ ᱞᱮ ᱧᱟᱢᱟ
ᱦᱮᱸ ᱦᱮᱸ
ᱚᱱᱟ ᱞᱟᱹᱜᱤᱫ ᱛᱮ ᱩᱱᱤ ᱫᱟᱜ ᱨᱮᱢᱟ ᱟᱜ ᱢᱟᱹᱱᱢᱤ ᱫᱚ ᱦᱟᱥᱦᱟᱥᱲᱤ ᱪᱮᱬᱮᱸ ᱠᱚᱣᱟ ᱦᱟᱱᱮ ᱞᱟᱹᱭᱟᱠᱚ ᱡᱮ ᱟᱭᱟᱜ ᱢᱟᱹᱭᱞᱟᱹ ᱛᱮᱜᱮ ᱵᱮᱱᱟᱣ ᱞᱮᱫ ᱠᱤᱱ ᱛᱟᱦᱮᱸᱜᱼᱟ ᱡᱮ ᱦᱟᱸᱥ ᱦᱟᱸᱥᱞᱤ ᱪᱮᱬᱮ ᱫᱚ ᱦᱟᱸᱜ ᱩᱢᱩᱜ ᱮ ᱪᱟᱞᱟᱣ ᱞᱮᱱ ᱛᱟᱦᱮᱸᱜᱼᱟ ᱩᱱ ᱚᱠᱛᱚ ᱚᱸᱰᱮ ᱠᱤ ᱱᱟ ᱦᱟᱸᱥ ᱦᱟᱸᱥᱛᱤ ᱪᱮᱬᱮ ᱵᱤᱞᱤ ᱠᱷᱚᱱᱟᱜ ᱜᱮ ᱦᱟᱸᱜ ᱞᱟᱹᱭᱟᱠᱚ ᱢᱟᱹᱱᱢᱤ ᱫᱚᱵᱚᱱ ᱥᱤᱨᱤᱡᱽ ᱟᱠᱟᱱᱟ ᱟᱨ ᱠᱤᱱ ᱦᱟᱸᱥ ᱦᱟᱸᱥᱞᱤ ᱫᱚ ᱦᱟᱸᱜ ᱦᱟᱸᱥ ᱫᱚ ᱵᱟᱝ ᱦᱟᱸᱥ ᱞᱮ ᱵᱟᱨᱭᱟ ᱵᱤᱞᱤ ᱞᱮᱜᱼᱟ ᱢᱤᱫ ᱴᱟᱝ ᱫᱚ ᱛᱟᱦᱮᱸ ᱟᱱ ᱢᱟᱱᱮ ᱯᱤᱞᱪᱩ ᱦᱟᱲᱟᱢ ᱢᱤᱫ ᱴᱟᱝ ᱫᱚ ᱟ ᱴᱟᱜ ᱫᱚ ᱯᱤᱞᱪᱩ ᱵᱩᱲᱦᱤ ᱞᱟᱹᱭ ᱟᱠᱚ ᱪᱮᱫ ᱟᱵᱚ ᱫᱚ ᱪᱮᱬᱮ ᱵᱤᱞᱤ ᱠᱷᱚᱱ ᱜᱮᱵᱚᱱ ᱢᱟᱱᱮ ᱢᱟᱹᱱᱢᱤ ᱫᱚᱵᱚᱱ ᱛᱟᱭ ᱟᱠᱟᱱᱟ ᱥᱮᱵᱚᱢ ᱥᱤᱨᱡᱚᱱ ᱟᱠᱟᱱᱟ
ᱟᱪᱷᱟ ᱟᱪᱷᱟ ᱚᱱᱟ ᱫᱚ ᱟᱨ ᱩᱱ ᱚᱠᱛᱚ ᱨᱮᱢᱟ ᱡᱟᱦᱟᱸ ᱥᱮᱡ ᱵᱚᱱ ᱠᱚᱱᱚ ᱱᱚᱝᱠᱟ ᱟᱵᱚ ᱫᱷᱟᱹᱨᱛᱤ ᱯᱩᱨᱤ ᱡᱟᱦᱟᱸ ᱡᱟᱦᱟᱸ ᱦᱟᱥᱟ ᱫᱚ ᱵᱟᱝ ᱛᱟᱦᱮᱸ ᱠᱟᱱᱟ ᱡᱟᱦᱟᱸ ᱫᱚ ᱯᱩᱨᱟᱹ ᱡᱚᱞᱟ ᱟᱨ ᱡᱚᱞᱟ ᱯᱩᱨᱤ ᱜᱮ ᱛᱟᱦᱮᱸ ᱠᱟᱱᱟ ᱩᱱᱠᱤᱱ ᱫᱚ ᱩᱱᱠᱤᱱ ᱪᱮᱬᱮᱸ ᱫᱚ ᱟᱵᱚ ᱟᱹᱠᱤᱱ ᱚᱠᱟᱨᱮ ᱥᱮ ᱚᱠᱟ ᱨᱮ ᱠᱤᱱ ᱵᱤᱞᱤ ᱞᱮᱫᱟ ᱠᱟᱴᱤᱡ ᱚᱱᱟ ᱞᱟᱹᱭ ᱢᱮ
ᱦᱳᱭ ᱦᱳᱭ ᱩᱱᱢᱟ ᱫᱟᱜ ᱨᱮ ᱫᱟᱜ ᱛᱟᱦᱮᱸ ᱠᱟᱱᱟ ᱛᱚ ᱢᱟᱱᱢᱤ ᱞᱤᱴᱟᱹ ᱜᱚᱸᱰᱮᱛ ᱩᱭᱦᱟᱨ ᱠᱮᱫᱟᱭ ᱡᱮ ᱪᱮᱬᱮᱸ ᱢᱟᱠᱤᱱ ᱦᱟᱨᱟᱜ ᱠᱟᱱ ᱛᱟᱱ ᱫᱚᱠᱤᱱ ᱠᱤᱱ ᱛᱟᱵᱚᱜᱼᱟ ᱚᱠᱟᱨᱮ ᱚᱠᱟᱨᱮ ᱛᱟᱦᱮᱱᱟ ᱚᱠᱟᱨᱮ ᱛᱩᱠᱟ ᱠᱤᱱ ᱵᱮᱱᱟᱣᱟ ᱚᱱᱟ ᱞᱟᱹᱜᱤᱫ ᱛᱮ ᱞᱟᱹᱭ ᱟᱠᱚ ᱠᱟᱨᱟᱢ ᱫᱟᱨᱮ ᱥᱤᱨᱤᱡᱽ ᱞᱮᱫᱟᱭ ᱟᱨ ᱠᱟᱨᱟᱢ ᱫᱟᱨᱮ ᱨᱮᱜᱮ ᱛᱩᱠᱟᱹ ᱨᱮᱜᱮ ᱦᱟᱸᱜ ᱵᱤᱞᱤ ᱫᱚᱠᱤᱱ ᱵᱤᱞᱤ ᱞᱮᱫᱟ ᱛᱟᱦᱮᱸᱜᱼᱟ ᱩᱱᱠᱤᱱ ᱪᱮᱬᱮ ᱫᱚ ᱛᱟᱯᱚᱨᱮ ᱚᱱᱟ ᱪᱷᱟᱲᱟ ᱩᱭᱦᱟᱹᱨᱮᱫᱟ ᱡᱮ ᱱᱩᱠᱤᱱ ᱢᱟ ᱦᱟᱸᱜ ᱵᱤᱞᱤ ᱥᱩᱢᱩᱝ ᱫᱚ ᱦᱟᱸᱜ ᱛᱩᱠᱟᱹᱨ ᱠᱤᱱ ᱵᱤᱞᱤᱭᱟ ᱢᱮᱱᱠᱷᱟᱱ ᱩᱱᱠᱤᱱ ᱦᱟᱨᱟ ᱵᱩᱨᱩ ᱞᱟᱹᱜᱤᱫᱱᱟᱜ ᱴᱷᱟᱶ ᱵᱟᱱᱩᱜ ᱟᱠᱟᱫ ᱛᱟᱠᱤᱱᱟ ᱚᱱᱟ ᱞᱟᱹᱜᱤᱫ ᱛᱮ ᱞᱟᱹᱭᱟᱭ ᱡᱮ ᱡᱟᱦᱟᱸ ᱟᱨᱚᱭ ᱥᱤᱨᱡᱚᱱᱮᱫ ᱡᱟᱦᱟᱸ ᱫᱟᱜ ᱨᱮᱱ ᱡᱤᱞ ᱨᱮᱱ ᱫᱚ ᱦᱟᱹᱠᱩ ᱠᱟᱴᱠᱚᱢ ᱞᱮᱸᱰᱮᱫ
ᱦᱮᱸ ᱦᱮᱸ
ᱢᱮᱛᱟᱜ ᱠᱚ ᱛᱟᱦᱮᱸᱼᱟ ᱡᱮ ᱫᱷᱟᱹᱨᱛᱤ ᱵᱮᱱᱟ ᱞᱟᱹᱜᱤᱫ ᱛᱮ ᱛᱟᱦᱟᱞᱮ ᱢᱟᱱᱮ ᱦᱟᱥᱟᱜ ᱜᱩᱭ ᱯᱮ ᱚᱠᱚᱭ ᱠᱚᱶᱟᱜ
ᱦᱮ
ᱞᱮᱜ ᱮᱸᱰᱮᱫ ᱨᱟᱡᱽ ᱠᱮᱭᱟ ᱫᱟᱜ ᱵᱷᱤᱛ ᱠᱷᱚᱱᱟᱜ ᱦᱟᱥᱟ ᱫᱚᱭ ᱚᱞ ᱞᱮᱫᱼᱟ ᱟᱨ ᱦᱟᱥᱟ ᱚᱱᱟ ᱞᱟᱹᱜᱤᱫ ᱛᱮ ᱞᱤᱴᱟ ᱜᱚᱸᱰᱮᱛ ᱫᱚ ᱫᱷᱩᱵᱤ ᱜᱷᱟᱸᱥ ᱢᱟᱱᱰᱤ ᱜᱷᱟᱸᱥ ᱛᱟᱯᱚᱨᱮ ᱥᱤᱨᱚᱢ ᱠᱟᱥᱤ ᱡᱟᱦᱟᱸ ᱫᱚ ᱢᱟᱱᱮ ᱦᱟᱥᱟᱭ ᱠᱮᱴᱮᱡᱟᱭ ᱥᱮ ᱥᱟᱵ ᱫᱚᱦᱚᱭᱟ
ᱦᱟ
ᱚᱱᱟ ᱦᱟᱸᱜ ᱮ ᱥᱤᱨᱡᱚᱱ ᱞᱮᱫᱼᱟ ᱞᱟᱹᱭ ᱟᱠᱚ
ᱚ
ᱟᱨ ᱞᱮᱸᱰᱮᱛ ᱨᱟᱡᱽ ᱜᱮ ᱦᱟᱸᱜ ᱟᱵᱚ ᱱᱚᱣᱟ ᱫᱷᱟᱹᱨᱛᱤᱯᱩᱨᱤ ᱫᱚ ᱦᱟᱸᱜ ᱮ ᱛᱮᱭᱟᱨ ᱟᱠᱟᱫᱼᱟ
ᱚ ᱪᱮᱫ ᱞᱮᱠᱟ ᱨᱮ ᱛᱮᱭᱟᱨ ᱟᱠᱟᱫᱟᱭ
ᱟᱫᱚ ᱞᱮᱸᱰᱮᱫ ᱨᱟᱡᱽ ᱫᱚ ᱚᱱᱮ ᱡᱟᱦᱟᱱ ᱞᱮ ᱞᱮᱸᱜᱮᱡ ᱫᱚᱨᱭᱟ ᱚᱸᱰᱮ ᱠᱷᱚᱱᱟᱜ ᱦᱟᱥᱟ ᱡᱚᱢᱩ ᱠᱟᱛᱮ ᱮᱢ ᱠᱮᱫᱟ ᱚᱸᱰᱮ ᱵᱩᱢᱤ ᱢᱟᱱᱮ ᱩᱞᱟᱹ ᱛᱩᱫ ᱛᱟᱦᱮᱸᱜ ᱟᱭ ᱟᱨ ᱞᱟᱹᱭᱠᱚ ᱵᱳᱢ ᱡᱚᱠᱷᱚᱱ ᱜᱮ ᱩᱞᱟᱹ ᱛᱚᱫ ᱫᱟ ᱟᱨᱦᱚ ᱛᱚ ᱦᱟᱥᱟ ᱧᱩᱨᱩᱜ ᱠᱟᱱᱟ ᱛᱟᱦᱚᱞᱮ ᱚᱱᱟ ᱪᱮᱫ ᱛᱮ ᱫᱚᱦᱚ ᱞᱮᱠᱷᱟᱱ ᱫᱷᱟᱹᱨᱛᱤ ᱯᱩᱨᱤ ᱛᱮᱭᱟᱨ ᱜᱟᱱᱚᱜᱼᱟ
ᱦᱮᱸ
ᱚᱱᱟ ᱠᱷᱟᱹᱛᱤᱨ ᱛᱮ ᱞᱟᱹᱭᱟᱠᱚ ᱡᱮ ᱦᱚᱨᱚ ᱦᱚᱨᱚ ᱯᱩᱱ ᱡᱟᱸᱜᱟ ᱨᱮ ᱥᱤᱠᱲᱤ ᱠᱮᱫᱮᱭᱟᱠᱚ ᱞᱟᱹᱭᱟᱠᱚ ᱚᱱᱟ ᱪᱮᱛᱟᱱ ᱨᱮ ᱞᱟᱹᱭ ᱟᱠᱚ ᱡᱮ ᱥᱳᱱᱟ ᱛᱷᱟᱨᱤ ᱢᱮᱱᱟᱜᱼᱟ
ᱦᱮᱸ
ᱵᱟᱝᱟ ᱦᱚᱨᱚ ᱪᱮᱛᱟᱱ ᱨᱮ ᱢᱮᱱᱟᱭᱟ ᱵᱤᱧ ᱩᱱᱤ ᱵᱤᱧ ᱪᱮᱛᱟᱱ ᱨᱮ ᱢᱮᱱᱟᱜ ᱠᱟᱫᱟ ᱚᱱᱟ ᱥᱚᱱᱟ ᱛᱷᱟᱹᱨᱤ ᱫᱚ
ᱟᱵ
ᱚᱱᱟ ᱥᱚᱱᱟ ᱛᱷᱟᱹᱨᱤ ᱪᱮᱛᱟᱱ ᱨᱮᱜᱮ ᱦᱟᱸᱜ ᱢᱟᱱᱮ ᱞᱮᱸᱰᱮᱡ ᱨᱟᱡᱽ ᱫᱚ ᱦᱟᱥᱟ ᱵᱩᱨᱤᱡ ᱨᱟᱠᱟᱵ ᱠᱟᱛᱮᱜ ᱚᱸᱰᱮ ᱫᱚᱦᱚᱭ ᱛᱟᱦᱮᱸᱜᱼᱟ ᱢᱟᱱᱮ ᱠᱟ ᱫᱚᱦᱚ ᱞᱟᱜᱮ ᱦᱟᱸᱜ ᱫᱷᱟᱹᱨᱛᱤ ᱛᱮᱠᱚ ᱵᱮᱱᱟᱣ ᱟᱠᱟᱫᱟ ᱤᱱᱟᱹ ᱠᱷᱟᱹᱛᱤᱨ ᱜᱮᱛᱚ ᱞᱟᱹᱭᱟ ᱮᱸ ᱡᱚᱠᱷᱚᱱ ᱟᱵᱚ ᱡᱚᱢ ᱚᱠᱛᱚ ᱵᱚᱱ ᱯᱮᱭᱟ ᱥᱟᱹᱠᱲ ᱡᱟᱦᱟᱸ ᱚᱛ ᱨᱮᱵᱚᱱ ᱤᱰᱤᱭᱟ
ᱦᱮᱸ
ᱚᱱᱟ ᱫᱚᱠᱚ ᱞᱟᱹᱭᱟ ᱚᱱᱟ ᱫᱚ ᱡᱟᱦᱟᱸᱭ ᱩᱱᱤᱡᱮ ᱢᱮᱱᱟᱜ ᱠᱟᱫᱮᱭᱟ ᱤᱭᱟᱹ ᱦᱚᱨᱚᱜ ᱥᱮ ᱵᱤᱧ ᱩᱱᱠᱤ ᱧᱩᱛᱩᱢ ᱛᱮ ᱚᱱᱟ ᱠᱚ ᱜᱤᱰᱤᱭᱟ ᱠᱟᱨᱚᱱ ᱩᱱᱠᱤᱱᱟᱜ ᱢᱟ ᱡᱚᱢ ᱧᱩ ᱢᱟ ᱢᱟᱱᱮ ᱞᱟᱲᱟ ᱠᱟᱛᱮᱫ ᱢᱟ ᱵᱟᱹᱠᱤᱱ ᱦᱮᱡ ᱫᱟᱲᱮᱭᱟᱜᱼᱟ ᱤᱱᱟᱹ ᱠᱷᱟᱹᱛᱤᱨ ᱠᱚ ᱞᱟᱹᱭᱟ ᱡᱮ ᱩᱱᱠᱤᱱ ᱧᱩᱛᱩᱢ ᱛᱮ ᱩᱱ ᱫᱚ ᱦᱟᱸᱜ ᱠᱚ ᱢᱟᱱᱮ ᱵᱚᱸᱜᱟ ᱵᱩᱨᱩᱭᱟ ᱟᱨ ᱩᱱᱠᱤᱱ ᱡᱩᱫᱤ ᱠᱤᱱ ᱞᱟᱲᱟ ᱛᱚ ᱟᱵᱚᱣᱟᱜ ᱫᱷᱟᱹᱨᱛᱤ ᱦᱟᱸᱜ ᱢᱟ ᱫᱟᱷᱟᱥᱟᱜ ᱟᱥᱮ
ᱦᱮᱸ ᱦᱮᱸ ᱦᱮᱸ
ᱚᱱᱟ ᱠᱷᱟᱹᱛᱤᱨ ᱛᱮ ᱩᱱᱠᱤᱱ ᱧᱩᱛᱩᱢ ᱛᱮ ᱦᱟᱜ ᱚᱱᱟ ᱠᱚ ᱜᱤᱰᱤ ᱵᱟᱲᱟ ᱠᱟᱜᱼᱟ ᱡᱚᱠᱷᱚᱱ ᱡᱚᱢ ᱛᱷᱟᱹᱨᱤ ᱫᱟᱠᱟ ᱵᱚᱱ ᱥᱩᱨᱡᱚᱢᱟ ᱩᱱ ᱠᱚ ᱜᱤᱰᱤᱭ ᱜᱮᱭᱟ ᱥᱮ ᱱᱤᱠᱟᱹ ᱠᱟᱛᱮᱛ ᱫᱷᱟᱹᱨᱛᱤᱯᱩᱨ ᱫᱚ ᱵᱮᱱᱟᱣ ᱞᱮᱱᱟ
ᱛᱟᱦᱮ ᱥᱤᱡᱚᱱ ᱛᱚ ᱛᱟᱦᱮ ᱱᱚ ᱥᱤᱡ ᱞᱮ ᱛᱟᱦᱚᱞᱮ
ᱦᱩᱸ
ᱡᱟᱦᱟᱸ ᱫᱚ ᱦᱚᱭᱛᱳ ᱩᱱᱟᱹᱜᱴᱟ ᱫᱚ ᱦᱟᱸᱜ ᱵᱟᱰᱟᱭ ᱵᱟᱹᱱᱩᱜᱼᱟ ᱛᱚ ᱦᱭᱛᱳ ᱠᱟᱹᱴᱤᱡ ᱠᱤᱪᱷᱩ ᱦᱟᱸᱜ ᱵᱟᱲᱟᱭ ᱧᱟᱢᱱᱟ ᱟᱨᱠᱤ ᱱᱚᱝᱠᱟᱛᱮ ᱟᱵᱚᱣᱟᱜ ᱥᱤᱨᱤᱡ ᱡᱟᱦᱟᱸ ᱚᱱᱟ ᱨᱮᱱᱟᱜ ᱥᱤᱨᱴᱟᱜ ᱫᱚ ᱚᱱᱠᱟᱛᱮ ᱥᱤᱨᱤᱡ ᱢᱮᱱᱟᱜᱼᱟ ᱟᱨᱠᱤ ᱥᱤᱨᱡᱚᱱ ᱞᱮᱱᱟ
ᱦᱩᱸ ᱟᱪ ᱟᱢ ᱴᱷᱮᱱ ᱢᱤᱴᱟᱝ ᱠᱩᱠᱞᱤ
ᱦᱮᱸ
ᱟᱪᱪᱷᱟ ᱮ ᱢᱟᱱᱮ ᱦᱟᱦᱟᱲᱟᱜ ᱜᱮᱭᱟ
ᱦᱮᱸ
ᱟᱵᱚᱣᱟᱜ ᱥᱤᱨᱡᱚᱱ ᱫᱚ ᱠᱟᱹᱦᱱᱤ ᱞᱮᱠᱟᱛᱮᱵᱚᱱ ᱢᱟᱱᱮ ᱵᱟᱲᱟᱭ ᱧᱟᱢ ᱠᱟᱛᱷᱟ ᱡᱚᱛᱷᱟᱛ ᱜᱮᱭᱟ ᱥᱮ ᱡᱟᱦᱟᱸ ᱱᱟᱜᱟᱢ ᱞᱮᱠᱟᱛᱮᱵᱚᱱ ᱞᱟᱹᱭᱟ ᱢᱮᱱᱫᱚ ᱥᱟᱬᱮᱥ ᱠᱚᱣᱟᱜ ᱥᱤᱨᱡᱚᱱ ᱞᱮᱠᱟᱛᱮ ᱱᱟ ᱢᱟᱱᱮ ᱢᱟᱹᱱᱢᱤ ᱠᱚᱣᱟᱜ ᱥᱤᱨᱤᱡ ᱢᱮᱱ ᱢᱟᱹᱱᱤᱠ ᱥᱤᱨᱡᱚᱱ ᱢᱟᱱᱮ ᱚᱠᱟᱴᱟᱜ ᱡᱚᱛᱷᱟᱛᱷᱟ ᱡᱟᱦᱟᱸ ᱟᱵᱚ ᱠᱟᱹᱦᱱᱤ ᱞᱮᱠᱟᱛᱮᱵᱚᱱ ᱟᱸᱡᱚᱢᱟ ᱢᱮᱱᱫᱚ ᱡᱟᱦᱟᱸ ᱯᱤᱞᱪᱩ ᱦᱟᱲᱟᱢ ᱯᱤᱞᱪᱩ ᱵᱩᱦᱲᱤ ᱠᱷᱚᱱᱟᱜ ᱪᱮᱬᱮ ᱵᱤᱞᱤ ᱠᱷᱚᱱᱟᱜ ᱵᱚᱱ ᱱᱮᱦᱚᱲ ᱠᱟᱱᱟ
ᱦᱮᱸ
ᱟᱨ ᱡᱮᱢᱚᱱ ᱱᱟᱜᱟᱢ ᱞᱟᱠᱟ ᱛᱮ ᱡᱩᱫᱤᱢ ᱧᱮᱞᱟ ᱡᱮ ᱦᱟᱹᱲᱩ ᱠᱷᱚᱱ ᱵᱚᱱ ᱦᱚᱲ ᱠᱟᱱᱟ ᱢᱟᱱᱮ ᱱᱚᱣᱟᱠᱤᱱ ᱛᱟᱞᱟᱨᱮ ᱟᱢ ᱢᱟᱱᱮ ᱚᱠᱟᱴᱟᱜ ᱡᱚᱛᱷᱟᱛᱟ
ᱡᱚᱛᱷᱟᱛ ᱞᱮᱠᱟᱛᱮ ᱫᱚ ᱚᱴᱟᱜ ᱜᱮ ᱡᱚᱛᱷᱟᱛᱟ
ᱦᱳᱭ ᱚᱠᱟᱴᱟᱜ ᱡᱚᱛᱷᱟᱫᱟ
ᱟᱵᱚ ᱫᱚ ᱡᱟᱦᱟᱸ ᱚᱱᱮ ᱡᱟᱦᱟᱸ ᱵᱚ ᱞᱟᱹᱭ ᱠᱮᱫ ᱫᱚ ᱡ ᱞᱮᱠᱟᱛᱮ ᱤᱧ ᱢᱚᱱᱮᱭᱟ ᱡᱟᱦᱟᱸ ᱚᱱᱟ ᱯᱞᱮᱨ ᱵᱟᱝ ᱢᱤᱫ ᱫᱚ ᱚᱱᱟ ᱜᱮ ᱡᱚᱛᱷᱟ ᱢᱚᱱᱮ ᱜᱮᱭᱟ ᱟᱨᱠᱤ
ᱚᱠᱟᱴᱟᱜ ᱫᱚ ᱚᱱᱟᱠᱤᱱ ᱢᱩᱫᱷᱮ ᱨᱮᱫᱚ ᱢᱟᱱᱮ ᱦᱟᱹᱲᱩ ᱠᱷᱚᱱᱟᱜ ᱦᱚᱲ ᱠᱟᱱᱟ ᱵᱚᱱ ᱥᱮ ᱟᱵᱚ ᱫᱚ ᱦᱟᱸᱥᱻᱦᱟᱸᱥᱞᱤ ᱪᱮᱬᱮ ᱵᱤᱞᱤ ᱠᱷᱚᱱᱟᱜ ᱵᱚᱱ ᱦᱚᱲ ᱵᱚᱱ ᱥᱮ ᱢᱟᱹᱱᱢᱤ ᱵᱚᱱ ᱡᱟᱱᱟᱢ ᱟᱠᱟᱱᱟ
ᱟᱵᱚ ᱫᱚ ᱞᱟᱹᱭ ᱜᱟᱱᱚᱜᱼᱟ ᱯᱟᱦᱤᱞ ᱫᱚ ᱦᱳᱭᱛᱚ ᱟᱵᱚᱣᱟᱜ ᱠᱚᱱᱳ ᱚᱲᱟᱜ ᱫᱩᱣᱟᱹᱨ ᱠᱚᱫᱚ ᱵᱟᱝ ᱛᱟᱦᱮᱱ ᱛᱟᱵᱚᱱᱟ ᱥᱮ ᱟᱵᱚ ᱫᱚ ᱯᱟᱦᱤᱞ ᱫᱚ ᱵᱤᱨ ᱨᱮᱵᱚᱱ ᱛᱟᱦᱮᱱ ᱛᱟᱦᱮᱸᱱᱟ ᱟᱫᱚ ᱵᱤᱨ ᱨᱮᱱ ᱡᱮᱢᱚᱱ ᱡᱤᱭᱟᱹᱞᱤ ᱠᱟᱱᱟ ᱠᱚ ᱦᱟᱲᱩ ᱩᱱᱠᱩᱣᱟᱜ ᱡᱮᱢᱚᱱ ᱢᱟᱱᱮ ᱟᱵᱚ ᱩᱱᱠᱩ ᱞᱮᱠᱟ ᱜᱮᱵᱚᱱ ᱛᱟᱲᱟᱢ ᱵᱟᱲᱟᱭᱮᱫ ᱛᱟᱦᱮ ᱴᱤᱠ ᱜᱮᱭᱟ ᱱᱚᱜᱼ ᱚᱭᱠᱚ ᱞᱟᱹᱭ ᱪᱩᱯᱤ ᱛᱟᱦᱮ ᱠᱟᱱᱟ, ᱪᱩᱯᱤ ᱫᱚ ᱛᱟᱦᱮᱸ ᱠᱟᱱᱟ ᱥᱮ ᱵᱟᱝ ᱛᱟᱦᱮᱸ ᱠᱟᱱᱟ ᱚᱱᱟ ᱫᱚ ᱦᱟᱸᱜ ᱵᱟᱹᱧ ᱵᱟᱲᱟᱭᱟ ᱢᱮᱱᱠᱷᱟᱱ ᱫᱚ ᱤᱧ ᱚᱱᱠᱟᱧ ᱢᱚᱱᱮ ᱜᱮᱭᱟ ᱦᱚᱳᱭᱛᱳ ᱠᱟᱹᱦᱱᱤ ᱥᱮ ᱱᱟᱜᱟᱢ ᱞᱮᱠᱟ ᱫᱚ ᱠᱤᱱᱛᱩ ᱚᱞ ᱢᱮᱱᱟᱜ ᱠᱟᱫᱟ ᱡᱟᱦᱟᱸ ᱫᱚ ᱡᱮᱢᱚᱱ ᱵᱳᱭ ᱨᱮᱫᱚ ᱡᱟᱦᱟᱸ ᱞᱮᱠᱟ ᱚᱞ ᱛᱮᱵᱚᱱᱟ ᱠᱟᱱᱟ ᱡᱮ ᱟᱵᱚ ᱫᱚ ᱦᱳᱭᱛᱳ ᱯᱳᱭᱞᱳ ᱫᱚ ᱦᱟᱺᱲᱩ ᱞᱮᱠᱟᱵᱚᱱ ᱧᱮᱞ ᱛᱟᱭ ᱥᱮ ᱚᱰᱮ ᱵᱚᱱ ᱛᱟᱲᱟᱢ ᱵᱟᱲᱟᱭᱮᱫ ᱠᱟᱱ ᱛᱟᱦᱮᱱᱟ ᱟᱥᱛᱮ ᱟᱥᱛᱮ ᱫᱤᱱ ᱫᱤᱱᱛᱮ ᱱᱚᱜ ᱚᱭ ᱟᱫᱚ ᱱᱚᱝᱠᱟ ᱥᱩᱡᱷᱤ ᱵᱚᱱ ᱛᱟᱲᱟᱢ ᱮᱫᱟ ᱟᱨᱠᱤ
ᱦᱩᱸ ᱟᱪᱪᱷᱟ ᱟᱨ ᱢᱤᱫᱴᱟᱝ ᱠᱟᱛᱷᱟ ᱛᱟᱦᱛᱮ ᱡᱮᱢᱚᱱ ᱮᱢ ᱞᱟᱹᱭ ᱠᱮᱜᱼᱟᱢ ᱡᱮ ᱠᱟᱹᱦᱱᱤ ᱞᱮᱠᱟᱛᱮ ᱫᱚ ᱫᱷᱟᱹᱨᱛᱤᱯᱩᱨᱤ ᱫᱚ ᱞᱮᱸᱰᱮᱛ ᱨᱟᱡᱮ ᱥᱤᱨᱡᱟᱹᱣᱟ ᱟᱠᱟᱫᱟ ᱟᱵᱟᱨ ᱠᱚ ᱞᱟᱹᱭᱟ ᱫᱷᱟᱹᱨᱛᱤ ᱫᱚ ᱟᱪᱪᱷᱟ ᱫᱷᱟᱹᱨᱛᱤ ᱟᱹᱪᱩᱨᱚᱜ ᱠᱟᱱᱟ ᱥᱮ ᱵᱮᱲᱟᱭ ᱟᱹᱪᱩᱨᱚᱜ ᱠᱟᱱᱟ
ᱟ ᱫᱷᱟᱹᱨᱛᱤ